ᱦᱮᱸ ᱦᱟᱞᱳ ᱾
ᱦᱮᱞᱳ ᱡᱚᱦᱟᱨ ᱜᱮ ᱾
ᱦᱮᱸ ᱡᱚᱦᱟᱨ ᱜᱮ ᱛᱚ ᱱᱟᱯᱟᱭ ᱵᱟᱲᱟ ᱜᱮᱭᱟ?
ᱦᱮᱸ ᱱᱟᱯᱟᱭ ᱵᱟᱲᱟ ᱜᱮᱭᱟ ᱾ ᱟᱵᱤᱱ?
ᱦᱮᱸ ᱟᱞᱤᱧ ᱦᱚᱸ ᱱᱟᱯᱟᱭ ᱵᱟᱲᱟᱭᱼᱭᱟ ᱾ ᱚᱲᱟᱜ ᱠᱚᱨᱮ ᱠᱚ ᱱᱟᱯᱟᱭ ᱵᱟᱲᱟᱭ ᱜᱮᱭᱟ ᱛᱚ?
ᱦᱮᱸ ᱚᱲᱟᱜ ᱠᱚᱨᱮ ᱦᱚᱸ ᱠᱚ ᱱᱟᱯᱟᱭ ᱵᱟᱲᱟ ᱜᱮᱭᱟ ᱾
ᱛᱚᱱᱼᱼ ᱦᱮᱸ ᱱᱟᱯᱟᱭ ᱵᱟᱲᱟ ᱜᱮᱭᱟ ᱠᱚ ᱡᱚᱛᱚ ᱠᱚᱣᱟᱜ ᱫᱟᱭᱟ ᱫᱩᱞᱟᱹᱲ ᱛᱮᱜᱮ ᱾ ᱛᱚ ᱫᱟᱜ ᱢᱟᱺᱡᱷᱤ ᱫᱟᱠᱟ ᱠᱚᱫᱚ ᱯᱮ ᱡᱚᱢ ᱠᱟᱜ ᱜᱮᱭᱟ ᱛᱚ?
ᱦᱮᱸᱻ, ᱚᱱᱟ ᱠᱚ ᱫᱚ ᱡᱚᱢ ᱦᱩᱭ ᱠᱟᱱᱟ ᱛᱟᱨᱟᱥᱤᱧ ᱨᱮ᱾
ᱚᱸ ᱛᱚ ᱭᱟᱜ ᱡᱟᱯᱩ ᱛᱟᱯᱮ ᱟᱸᱼᱞᱤᱧ ᱦᱚᱸ ᱟᱫᱚ ᱞᱤᱧ ᱡᱚᱢᱟ ᱦᱟᱸᱜ, ᱡᱚᱢ ᱦᱩᱭᱩᱜᱼᱟ ᱠᱤᱪᱷᱩ ᱜᱟᱱ ᱯᱚᱨᱮ ᱦᱟᱸᱜ᱾ ᱚ ᱫᱟᱜ ᱡᱟᱯᱩᱯ ᱠᱚ ᱪᱮᱠᱟ ᱦᱩᱭᱩᱜ ᱠᱟᱱᱟ ᱟᱯᱮ ᱥᱮᱜ?
ᱟᱞᱮ ᱢᱟ ᱥᱟᱨᱟ ᱫᱤᱱ ᱜᱮ ᱫᱟᱜ ᱟᱞᱮ ᱠᱟᱱ ᱫᱚᱭ, ᱥᱟᱨᱟᱫᱤᱱ ᱜᱮ ᱦᱟᱸ- ᱦᱟᱸᱜ ᱫᱤᱱᱟᱹ ᱵᱮᱞᱟ ᱶᱚ ᱥᱟᱨᱟᱫᱤᱱ ᱜᱮ ᱫᱟᱜ ᱠᱮᱜᱼᱟᱭ, ᱠᱟᱹᱴᱤᱡ ᱛᱟᱞᱟᱝᱮ ᱯᱷᱟᱠᱟ ᱞᱮᱫ ᱛᱷᱮᱸᱜᱼᱟ᱾ ᱛᱟᱨᱟᱥᱤᱧ ᱵᱮᱲᱟ ᱛᱟᱨᱯᱚᱨ ᱱᱤᱛᱚᱜ ᱟᱨᱦᱚᱸ ᱡᱚᱨᱚᱭ ᱫᱟᱭ᱾
ᱩᱸ ᱱᱟᱞᱮ ᱥᱮᱜ ᱢᱟ ᱟᱠᱟᱞᱠᱟᱜ ᱫᱟᱜ ᱦᱚ ᱵᱟᱭ ᱫᱟ ᱮᱫ᱾
ᱵᱟᱭ ᱫᱟᱜ ᱫᱟ?
ᱦᱩᱸ ᱵᱟᱭ ᱫᱟᱜ ᱫᱟ ᱟᱫᱚ ᱜᱚᱴᱟ ᱡᱟᱭᱜᱟ ᱛᱚ ᱵᱟᱝ ᱥᱚᱢᱟᱱᱟ! ᱠᱤᱪᱩ-ᱠᱤᱪᱩ ᱡᱟᱭᱜᱟᱨ ᱫᱚ ᱫᱟᱜ ᱫᱟ, ᱠᱤᱥᱩ-ᱠᱤᱥᱩ ᱡᱟᱭᱜᱟ ᱫᱚ ᱵᱟᱭ ᱫᱟᱜ ᱫᱟ ᱦᱮᱸ
ᱮ ᱵᱟᱵᱟ ᱛᱟᱦᱞᱮ
ᱮᱸᱦ᱾ ᱟᱸ ᱪᱟᱥ ᱟᱸ ᱥᱮᱨᱢᱟ ᱡᱟᱹᱨᱤ ᱵᱟᱭ ᱫᱟᱜ ᱞᱮᱠᱷᱟᱱ, ᱩᱸ ᱪᱤᱠᱟᱹ ᱛᱮ ᱞᱮ ᱪᱟᱥ ᱚᱱᱟ ᱚᱠᱛᱚ? ᱟᱫᱚ ᱚᱝᱠᱟ ᱠᱮᱱᱮᱞ ᱦᱚᱸ ᱵᱟᱹᱱᱩᱜᱼᱟ ᱥᱮ ᱜᱟᱰᱟ-ᱱᱟᱞᱟ ᱠᱚᱦᱛᱚ ᱵᱟᱹᱱᱩᱜᱼᱟ ᱡᱮ ᱮᱸ ᱚᱱᱟ ᱜᱟᱰᱟ-ᱱᱟᱞᱟ ᱫᱟᱜ ᱛᱮᱦᱚᱸ ᱟᱨᱮᱡ ᱠᱟᱛᱮᱫ ᱪᱟᱥ ᱦᱩᱭᱩᱜᱼᱟᱸ᱾
ᱚᱸ ᱟᱫᱚ ᱟᱯᱮ ᱫᱚ ᱪᱮᱫ 'ᱵᱤᱨ ᱫᱤᱥᱚᱢ' ᱥᱮ 'ᱵᱤᱞᱟᱹᱫ ᱫᱤᱥᱚᱢ' ᱦᱚᱲ?
ᱩᱸ 'ᱵᱤᱞᱟᱹ' ᱫᱤᱥᱚᱢ ᱦᱚᱲ ᱠᱟᱱᱟᱞᱮ᱾
ᱚᱱᱟᱛᱮ ᱵᱟᱭ ᱫᱟᱜ ᱟᱯᱮ ᱠᱟᱱᱟ ᱫᱟᱨᱮ ᱠᱚᱯᱮᱸ ᱢᱟᱜ ᱪᱟᱵᱟᱣ ᱠᱟᱫᱟ ᱯᱮ᱾
ᱦᱮᱸ, ᱚᱱᱛᱮ ᱫᱚ ᱫᱟᱨᱮ ᱠᱚᱦᱚ ᱛᱚ ᱵᱟᱹᱱᱩᱜᱼᱟ, ᱚᱝᱠᱟ ᱫᱚ ᱠᱷᱩᱵᱴᱟ ᱯᱷᱟᱸᱠᱟ ᱰᱟᱦᱤ
ᱚ ᱵᱟᱵᱟ ᱛᱟᱦᱞᱮ ᱟᱫᱚ, ᱛᱟᱦᱞᱮ ᱥᱤᱛᱩᱝ ᱥᱚᱢᱚᱭ ᱢᱟ ᱵᱟᱯᱮ ᱪᱟᱥ ᱫᱟᱲᱮᱜ ᱜᱮ ᱵᱷᱟᱜᱤ ᱴᱤᱠᱟ ᱦᱮᱸ?
ᱩᱸ ᱵᱟ-ᱵᱟ᱾
ᱛᱟᱞᱮ ᱱᱤᱛᱚᱜ ᱦᱚᱸ ᱢᱮᱴᱟᱝ ᱥᱩᱡᱚᱠ ᱛᱟᱦᱮᱸ ᱞᱮᱱᱟ, ᱛᱟᱞᱮ ᱱᱤᱛᱚᱜ ᱚᱸ ᱵᱟᱭ ᱫᱟᱜ ᱟᱯᱮ ᱠᱟᱱᱟ᱾ ᱟᱫᱚ ᱛᱟᱦᱞᱮ ᱪᱟᱥ ᱫᱚ ᱚᱠᱟ ᱥᱚᱢᱚᱭ ᱵᱷᱟᱜᱤ ᱴᱤ ᱦᱩᱭᱩᱜ ᱛᱟᱯᱮ ᱜᱮᱭᱟ?
ᱩᱸ ᱪᱟᱥ ᱫᱚ ᱱᱤᱛᱚᱜ ᱥᱚᱢᱚᱭ ᱜᱮ ᱟᱸᱫᱚ ᱦᱚᱸᱜᱼᱚᱭ ᱫᱟᱜ, ᱵᱟᱭ ᱫᱟᱜ ᱞᱮᱜᱠᱷᱟᱡ ᱥᱮᱣᱢᱟ ᱫᱟᱲᱤ ᱜᱤ!
ᱚᱱᱟ ᱦᱟᱛᱤᱨ ᱜᱮ ᱪᱟᱥ-ᱵᱟᱥ ᱮ ᱮᱴᱠᱮᱴᱚᱲᱮ ᱨᱮᱜᱮ ᱢᱮᱱᱟᱜᱼᱟ᱾
ᱚ ᱛᱟᱦᱞᱮ ᱟᱫᱚ ᱯᱮ ᱪᱟᱥᱮᱜᱼᱟ ᱥᱮ ᱵᱟᱝᱟ?
ᱦᱚᱸ ᱪᱟᱥ ᱫᱚ ᱪᱟᱥ ᱜᱮ ᱣᱩᱭᱩᱜᱼᱟ ᱦᱟᱸ ᱫᱟ ᱟᱨᱮᱡ ᱠᱟᱛᱮᱜ ᱫᱚ ᱦᱟᱸᱜ ᱡᱟᱦᱟᱸᱭᱟᱜ ᱥᱳᱞᱳ ᱠᱚ ᱢᱮᱱᱟᱜ ᱛᱟᱠᱚᱣᱟ ᱥᱮ ᱚᱝᱠᱟ ᱟᱨᱠᱤ ᱢᱤᱱᱤ ᱠᱚᱸ ᱦᱚᱸ᱾
ᱟ ᱪᱮᱜ ᱠᱚ-ᱠᱚ ᱪᱟᱥ ᱵᱟᱲᱟᱭᱟ?
ᱚᱱᱛᱮ ᱦᱩᱲᱩ ᱠᱚ, ᱥᱩᱵᱽᱡᱤ ᱠᱚᱦᱚ ᱛᱚ ᱪᱟᱥ ᱫᱚ ᱢᱮᱱᱟᱜ ᱜᱮᱭᱟ ᱡᱮᱢᱚᱱ ᱵᱮᱸᱜᱟᱲ, ᱰᱷᱮᱬᱚᱥ, ᱩᱪᱪᱷᱚ ᱞᱚ-ᱞᱚ ᱩᱞᱟᱹᱛᱤ ᱚᱱᱟ ᱠᱚ ᱪᱟᱥ ᱵᱟᱲᱟᱭᱮᱜᱼᱟ ᱠᱚ᱾
ᱚ ᱢᱟᱱᱮ ᱱᱤᱛᱚᱜ ᱫᱚ ᱦᱩᱲᱩ ᱠᱚ ᱪᱟᱥ ᱜᱮᱭᱟ ᱥᱮ ᱥᱚᱵᱽᱡᱤ ᱜᱮ?
ᱟᱨ ᱥᱚᱵᱽᱡᱤ ᱠᱚ ᱪᱟᱥ ᱜᱮᱭᱟ, ᱦᱩᱲᱩ ᱣᱚᱠᱚ ᱪᱟᱥ ᱜᱮᱭᱟ᱾
ᱵᱟᱱᱟᱨ ᱜᱮ!
ᱦᱮᱸ, ᱵᱷᱟᱱᱟᱨ ᱜᱮ ᱟᱨ ᱥᱚᱵᱽᱡᱤ ᱵᱟᱢ ᱪᱟᱥ ᱞᱮᱠᱷᱟᱡ ᱪᱮ ᱩᱛᱩ ᱠᱚᱛᱮᱢ ᱡᱚᱢᱟ?
ᱦᱮᱸ, ᱚᱱᱟ ᱦᱚᱸ ᱴᱷᱤᱠ ᱜᱮ, ᱛᱟᱦᱞᱮ ᱟᱰᱚ ᱟᱯᱮ ᱚᱱᱛᱮ ᱢᱟ ᱛᱷᱟᱞᱮ ᱫᱚᱢᱮ ᱢᱟᱨᱟᱝ ᱪᱟᱹᱥᱤ ᱠᱟᱱᱟ ᱯᱮ?
ᱦᱮᱱᱛᱮ ᱢᱟ ᱫᱚᱢᱮ ᱢᱟᱨᱟᱝ ᱪᱟᱹᱥᱤ ᱜᱮ ᱟ ᱱᱚᱛᱮ ᱵᱟᱫᱟᱢ ᱠᱚᱦᱚᱸ ᱫᱚᱢᱮ ᱠᱚ ᱨᱚᱦᱚᱭᱟ, ᱟᱞᱩ ᱠᱚᱦᱚᱸ᱾
ᱚ ᱟᱪᱪᱷᱟ, ᱛᱚᱨᱢᱩᱡᱽ ᱠᱚ, ᱛᱚᱨᱢᱩᱡᱽ ᱢᱟ ᱥᱤᱛᱩᱝ ᱫᱤᱱ!
ᱦᱮᱸᱻ, ᱥᱤᱛᱩᱱ ᱫᱤᱝ ᱜᱮ ᱛᱩᱨᱵᱩᱡ ᱫᱚ᱾
ᱚ ᱟᱞᱩ ᱠᱚ ᱱᱤᱛᱚᱜ ᱠᱚ ᱪᱟᱥ ᱜᱮᱭᱟ ᱠᱚ?
ᱟᱞᱩ ᱫᱚ ᱣᱳᱛᱚᱜ ᱫᱚ ᱵᱟᱠᱚ ᱪᱟᱥᱟ, ᱟᱞᱩ ᱫᱚ ᱨᱟᱵᱟᱝ ᱫᱤᱱ᱾
ᱚᱻ᱾ ᱚᱻ ᱨᱟᱵᱟᱝ ᱫᱤᱱ ᱛᱟᱦᱞᱮ ᱟᱯᱮ ᱫᱚ ᱯᱮ ᱫᱷᱟᱣ ᱯᱮ ᱪᱟᱥ ᱜᱮᱭᱟ ᱦᱮᱸ?
ᱦᱮᱸ᱾
ᱚ ᱨᱟᱵᱟᱝ ᱫᱤᱱ ᱫᱚ ᱛᱟᱦᱞᱮ ᱫᱟᱜ ᱠᱚᱫᱚ?
ᱫᱟᱜ ᱠᱚᱫᱚ? ᱫᱟᱜ ᱠᱚᱫᱚ ᱩᱱᱫᱚ ᱡᱟᱦᱟᱸᱭᱟᱜ ᱢᱚᱴᱚᱨ ᱠᱚ ᱢᱮᱱᱟᱜ ᱛᱟᱠᱚ ᱥᱮᱞᱚ ᱢᱚᱴᱚᱨ ᱠᱚ ᱚᱱᱟᱛᱮ ᱟᱨᱮᱡ ᱠᱟᱛᱮᱜ ᱠᱚ ᱨᱚᱦᱚᱭᱟ᱾
ᱚ ᱛᱚᱠᱷᱚᱱ ᱫᱚ ᱪᱮᱜ ᱠᱚᱯᱮ ᱪᱟᱥ ᱜᱮᱭᱟ?
ᱦᱮᱸ ᱨᱟᱵᱟᱝ ᱫᱤᱱ ᱨᱟᱵᱟᱝ ᱫᱤᱱ ᱫᱚ ᱟᱹᱰᱤ ᱠᱤᱪᱷᱩ ᱥᱚᱵᱡᱤ ᱢᱮᱱᱟᱜᱼᱟ, ᱟᱹᱞᱩ ᱢᱮᱱᱟᱜᱼᱟ᱾ ᱛᱟᱨᱯᱚᱨ ᱛᱩᱲᱤ ᱠᱷᱚᱥᱞᱟ ᱢᱮᱱᱟᱜᱼᱟ᱾ ᱛᱟᱯᱚᱨ ᱵᱟᱫᱟᱢ ᱠᱚᱠᱚ ᱨᱚᱦᱚᱭ ᱦᱮᱸ᱾ ᱯᱮᱸᱭᱟᱡᱽ ᱨᱟᱥᱩᱱ ᱚᱱᱟ ᱠᱚ ᱨᱚᱦᱚᱭ ᱜᱮᱭᱟ, ᱟᱫᱟ ᱠᱚᱦᱚᱸ ᱨᱚᱦᱚᱭ ᱜᱮᱭᱟ ᱠᱚ᱾
ᱚᱻ ᱟᱪᱪᱷᱟ᱾
ᱩᱸ ᱟᱫᱚ ᱟᱯᱮ ᱥᱮᱜ ᱪᱮᱜᱠᱟ ᱦᱩᱭᱩᱜᱼᱟ ᱥᱚᱵᱽᱡᱤ ᱪᱟᱥ ᱠᱚ?
ᱟᱞᱮ ᱥᱮᱫ ᱫᱚ ᱱᱚᱛᱮ ᱫᱚ ᱥᱚᱵᱽᱡᱤ ᱫᱚ ᱮᱠᱫᱚᱢ ᱜᱮ ᱪᱟᱥ ᱵᱟᱝ ᱦᱩᱭᱩᱜ ᱜᱮᱭᱟ᱾ ᱟᱞᱮ ᱫᱚ ᱯᱩᱨᱟᱹ ᱠᱤᱨᱤᱧ ᱠᱟᱛᱮ ᱜᱮᱞᱮ ᱡᱚᱢᱟ ᱥᱚᱵᱽᱡᱤ᱾
ᱦᱮᱸ᱾
ᱛᱟᱨᱯᱚᱨ ᱟᱨ ᱥᱚᱵᱽᱡᱤ ᱨᱮᱱᱟᱜ ᱡᱟ ᱫᱟᱢ ᱟᱫᱚ ᱠᱤᱪᱷᱩ ᱠᱚᱨᱟᱣ ᱵᱟᱪᱩᱜᱼᱟ ᱪᱟᱥ ᱡᱮᱦᱮᱛᱩ ᱵᱟᱪᱩᱜ ᱛᱟᱢᱟ ᱡᱚᱢ ᱠᱟᱛᱼᱼ ᱠᱤᱨᱤᱧ ᱠᱟᱛᱮ ᱜᱮ ᱡᱚᱢ ᱦᱩᱭᱩᱜᱼᱟ᱾
ᱦᱮᱸ ᱚᱱᱟ ᱢᱟ ᱦᱮᱸ ᱟᱫᱚ ᱟᱯᱮ ᱥᱮᱜ ᱫᱚᱼᱼ
ᱟᱨ ᱦᱩᱲᱩ ᱠᱚᱠᱚ ᱪᱟᱥ ᱜᱮᱭᱟ, ᱵᱮᱥᱤ ᱢᱟᱱᱮ ᱵᱟᱨ ᱥᱤᱡᱤᱱ ᱠᱚ ᱪᱟᱥᱼᱼ ᱡᱮ ᱵᱟᱨ ᱥᱤᱡᱤᱱ ᱜᱮ ᱦᱩᱲᱩ᱾
ᱦᱮᱸ ᱵᱟᱨ ᱥᱤᱡᱤᱱ ᱜᱟᱱ ᱚᱱᱟ ᱥᱚᱵᱽᱡᱤ ᱠᱚᱫᱚ ᱠᱷᱩᱵ ᱴᱟᱜ ᱫᱚ ᱵᱟᱠᱚ ᱪᱟᱥ ᱜᱮᱭᱟ ᱯᱟᱥᱮᱜ?
ᱠᱷᱩᱵ ᱢᱟᱱᱮ ᱮᱠᱫᱚᱢ ᱜᱮ ᱵᱟᱝᱼᱟ, ᱟᱞᱮ ᱥᱮᱜ ᱨᱮᱢᱟ ᱵᱟᱠᱚ ᱪᱟᱥ ᱜᱮ ᱠᱤᱪᱷᱩ ᱠᱤᱪᱷᱩᱼᱼ ᱠᱤᱪᱷᱩ ᱡᱟᱭᱜᱟ ᱢᱮᱱᱟᱜᱼᱟ, ᱟᱨᱦᱚᱸ ᱪᱟᱥ ᱜᱮᱭᱟ ᱠᱚ ᱠᱤᱱᱛᱩ ᱟᱞᱮ ᱚᱱᱟ ᱫᱷᱟᱨᱮ ᱨᱮᱫᱚ ᱥᱚᱵᱽᱡᱤ ᱫᱚ ᱮᱠᱫᱚᱢ ᱜᱮ ᱵᱟᱝᱼᱟ᱾ ᱚᱱᱟ ᱵᱟᱲᱜᱮ ᱠᱚᱨᱮ ᱜᱮ ᱦᱚᱭᱛᱚ ᱡᱟ ᱥᱚᱜ ᱟᱞᱞᱟ ᱛᱮᱠᱚ ᱨᱚᱦᱚᱭ ᱠᱟᱜᱼᱟ, ! ᱤᱱᱟᱹᱜᱮ᱾ ᱵᱟᱠᱷᱟᱱ ᱵᱟᱹᱫᱽ ᱦᱮᱸ ᱞᱟᱹᱭᱵᱤᱱ᱾
ᱚᱱᱠᱟ ᱢᱟᱱᱮ ᱵᱟᱝ ᱦᱩᱭ ᱞᱟᱹᱜᱤᱫᱚᱜᱼᱟ ᱥᱮ ᱪᱮᱜ ᱥᱚᱵᱽᱡᱤ ᱠᱚᱫᱚ ᱪᱟᱥ ᱞᱮᱠᱷᱟᱡᱼᱼ
ᱵᱟᱝ ᱦᱩᱭᱩᱜ ᱜᱮᱭᱟ ᱠᱤ ᱡᱟᱹᱱᱤ ᱟᱹᱞᱤᱧ ᱢᱟ ᱚᱱᱠᱟ ᱢᱟ ᱵᱟᱹᱞᱤᱧ ᱵᱟᱲᱟᱭᱟ, ᱛᱚᱵᱮ ᱵᱟᱹᱞᱤᱧ ᱧᱮᱞ ᱵᱟᱲᱟ ᱟᱠᱟᱫ ᱠᱚᱣᱟ ᱪᱟᱥ᱾ ᱪᱟᱥ ᱜᱮᱭᱟ ᱠᱚ᱾ ᱪᱟᱥᱟ ᱨᱟᱵᱟᱝ ᱫᱤᱱ ᱩᱱᱫᱤᱱ ᱡᱚᱠᱷᱚᱱ ᱦᱩᱰᱤᱧ ᱫᱤᱱ ᱛᱟᱦᱮᱸ ᱠᱟᱱᱟ ᱠᱟᱹᱴᱤᱡ ᱠᱟᱹᱴᱤᱡ ᱩᱭᱦᱟᱹᱨ ᱢᱮᱱᱟᱜᱼᱟ, ᱡᱚᱫᱤ ᱦᱚᱸ ᱯᱮᱸᱭᱟᱡᱽ ᱛᱮᱸᱭᱟᱡᱽ ᱠᱚᱠᱚ ᱪᱟᱥᱟ ᱛᱟᱦᱮᱸᱜᱼᱟ ᱚᱱᱟ ᱨᱟᱵᱟᱝᱼᱼ
ᱦᱮᱸᱜ᱾
ᱱᱮᱛᱟᱨ ᱢᱟ ᱚᱱᱟ ᱦᱚᱸ ᱵᱟᱠᱚ ᱪᱟᱥᱮᱜᱼᱟ᱾
ᱦᱟᱸ ᱱᱮᱛᱟᱨ ᱫᱚ ᱪᱟᱹᱥᱤ ᱜᱮ ᱫᱚᱼᱼ ᱪᱟᱥ ᱵᱟᱥ ᱵᱟᱝ ᱵᱩᱡᱷᱟᱹᱣᱮᱜ ᱠᱚᱣᱟ ᱛᱟᱦᱞᱮ ᱡᱷᱚᱛᱚ ᱠᱤᱪᱷᱩ ᱢᱮᱥᱤᱱ ᱜᱮᱛᱚ ᱩᱰᱩᱠ ᱠᱟᱱᱟ, ᱢᱮᱥᱤᱱ ᱛᱮᱜᱮ ᱡᱚᱛᱚ ᱠᱤᱪᱷᱩ ᱦᱩᱭᱩᱜ ᱠᱟᱱ ᱱᱮᱛᱟᱨᱟᱜ ᱢᱟ᱾ ᱚᱠᱚᱭ ᱠᱟᱹᱢᱤᱭᱟᱭ ᱩᱱᱟᱹᱜ ᱫᱚ᱾
ᱦᱮᱸ ᱛᱟᱨᱯᱚᱨ ᱱᱮᱛᱟᱨ ᱫᱚ ᱚᱱᱟ ᱦᱟᱥᱟ ᱨᱮᱱᱟᱜ ᱩᱨᱵᱚᱨᱼᱼ ᱠᱚᱦᱚᱸ ᱪᱟᱵᱟ ᱟᱠᱟᱱᱟ᱾
ᱦᱮᱸ ᱱᱮᱛᱟᱨ ᱫᱚ ᱥᱟᱨᱠᱷᱩᱞ ᱮᱢ ᱛᱮᱜᱮ ᱛᱚ ᱪᱟᱵᱟ ᱟᱠᱟᱱᱟ ᱟᱹᱰᱤ ᱠᱤᱪᱷᱩ ᱵᱤᱥ ᱠᱚᱵᱚᱱ ᱮᱢᱟᱜᱼᱼ ᱠᱟᱱᱟ, ᱟᱭᱢᱟ ᱵᱤᱥ ᱠᱚ᱾
ᱦᱮᱸ ᱪᱚᱴ ᱡᱚᱞᱫᱤ ᱚᱱᱟ ᱢᱟᱱᱮ ᱯᱷᱚᱞᱚᱱ ᱠᱚ ᱧᱟᱢ ᱞᱟᱹᱜᱤᱫ᱾
ᱦᱚᱭ᱾
ᱡᱮᱢᱚᱱ ᱩᱯᱚᱠᱟᱨᱟᱜ ᱩᱯᱚᱠᱟᱨᱚᱜ ᱠᱟᱱᱟ ᱵᱚᱱ, ᱚᱱᱟ ᱚᱯᱚᱠᱟᱨᱤᱛᱟ ᱦᱚᱸ ᱢᱮᱱᱟᱜ ᱟᱠᱟᱫᱟ, ᱡᱮᱢᱚᱱ ᱵᱚᱼᱼ ᱵᱷᱟᱜᱤᱜᱼᱟ ᱟᱵᱚ ᱞᱟᱹᱜᱤᱫ ᱚᱱᱛᱮ ᱵᱚᱱ ᱠᱷᱟᱨᱟᱯᱚᱜ ᱠᱟᱱᱟ, ᱚᱱᱟ ᱦᱚᱸ ᱟᱵᱚ ᱜᱮ ᱵᱷᱚᱜ ᱦᱩᱭᱩᱜ ᱠᱟᱱ ᱛᱟᱵᱚᱱᱟ ᱵᱷᱟᱜᱤᱭᱟᱜ ᱦᱚᱸ ᱠᱷᱟᱨᱟᱯᱟᱜ ᱦᱚᱸ᱾
ᱦᱮᱸ ᱵᱟᱠᱷᱟᱡ ᱫᱚ ᱚᱱᱟ ᱢᱟ ᱦᱮᱸ ᱜᱮ ᱟᱫᱚ ᱱᱤᱡᱮ ᱛᱮᱜᱮ ᱛᱚᱢ ᱠᱷᱚᱨᱟᱯ ᱫᱟ ᱚᱱᱟ ᱫᱚ ᱮᱴᱟᱜ ᱦᱚᱲᱼᱼ ᱛᱚ ᱵᱟᱭ ᱮᱢ ᱦᱚᱪᱚᱭᱮᱜ ᱢᱮᱭᱟ ᱛᱚ ᱱᱤᱡᱮ ᱛᱮᱜᱮᱢ ᱮᱢ ᱫᱟ᱾
ᱚᱱᱛᱮ ᱫᱟᱜ ᱮᱫᱟ ᱱᱤᱛᱚᱜ?
ᱵᱟᱭ ᱫᱟᱜᱮᱫ-ᱟ ᱱᱤᱛᱚᱜ ᱫᱚ᱾ ᱤᱯᱤᱞ ᱠᱚ ᱧᱟᱞᱚᱜ ᱠᱟᱱᱟ ᱛᱚ ᱟᱹᱭᱩᱵ ᱠᱟᱱᱟ᱾ ᱟ ᱚᱱᱛᱮ ᱱᱷᱟᱜ
ᱱᱚᱛᱮ ᱫᱚ ᱤᱯᱤᱞ ᱪᱟᱸᱫᱚ ᱪᱤᱞᱤ ᱦᱚᱸ ᱵᱟᱠᱚ ᱧᱮᱞᱚᱜ ᱠᱟᱱᱟ ᱫᱟᱜ ᱫᱟᱭ᱾
ᱟᱸᱦ ᱛᱚ ᱱᱚᱱᱛᱮ ᱵᱟᱭ ᱫᱟᱜ ᱟᱞᱮ ᱠᱟᱱᱟᱭ᱾
ᱚᱻ ᱚᱱᱟ ᱜᱮᱛᱚ!
ᱦᱩᱸ, ᱪᱟᱸᱫᱚ ᱵᱚᱸᱜᱟ ᱴᱟᱜ ᱫᱚ ᱜᱚᱴᱟ ᱡᱟᱭᱜᱟ ᱥᱚᱢᱟᱱ ᱵᱟᱭ ᱵᱮᱱᱟᱣ ᱟᱠᱟᱫᱟ ᱛᱚ᱾ ᱥᱚᱢᱟᱱ ᱛᱮ ᱡᱟᱦᱟᱸ ᱥᱮᱫ ᱜᱮ ᱢᱟᱱᱮ ᱟᱯᱮᱥᱮᱫ ᱡᱟᱦᱟᱸ ᱟᱞᱮᱥᱮᱫ ᱡᱮᱢᱚᱱ ᱡᱟᱦᱟᱱᱟᱜ ᱢᱮᱱᱟᱜᱼᱟ ᱟᱯᱮᱥᱮᱫ ᱚᱱᱟ ᱵᱟᱹᱱᱩᱜᱼᱟ, ᱟᱯᱮᱥᱮᱫ ᱡᱟᱦᱟᱱᱟᱜ ᱢᱮᱱᱟᱜᱼᱟ ᱟᱞᱮᱥᱮ ᱱᱚᱶᱟ ᱦᱚᱸ ᱛᱚ ᱵᱟ ᱱᱚᱝᱠᱟ᱾
ᱠᱟᱹᱴᱤᱡ ᱦᱩᱱᱟᱹᱝᱚᱜ, ᱥᱚᱢᱚᱥᱥᱟ ᱫᱚ ᱢᱮᱱᱟᱜ ᱛᱟᱵᱚᱱ ᱜᱮᱭᱟ ᱡᱷᱚᱛᱚ ᱦᱚᱲᱟᱜ᱾
ᱦᱟᱸ ᱦᱟᱸ᱾ ᱯᱟᱞᱮᱜ ᱪᱟᱸᱫᱚ ᱵᱚᱸᱜᱟ ᱫᱚ ᱡᱚᱛᱚ ᱦᱚᱲ ᱛᱮ ᱵᱟᱭ ᱯᱮᱨᱮᱡ ᱠᱟᱜ ᱵᱚᱱᱟ ᱠᱤᱪᱷᱩ ᱫᱚ ᱠᱷᱴᱚᱣ ᱟᱠᱟᱜ ᱵᱚᱱ ᱜᱮᱭᱟᱭ᱾
ᱦᱮᱸ, ᱥᱚᱢᱟᱱ ᱟᱨ ᱥᱚᱢᱟᱱ ᱫᱚᱦᱚ ᱞᱮᱠᱷᱟᱱ ᱦᱚᱸ ᱵᱟᱝ ᱜᱟᱱᱚᱜᱼᱟ ᱥᱮ᱾
ᱦᱟᱸ᱾
ᱟᱞᱮ ᱡᱩᱫᱤ ᱚᱠᱟ ᱡᱤᱱᱤᱥ ᱟᱯᱮ ᱴᱷᱮᱱ ᱢᱮᱱᱟᱜ-ᱟ, ᱥᱩᱫᱩ ᱡᱮᱢᱚᱱ ᱱᱚᱜ-ᱚᱭ ᱥᱚᱵᱽᱡᱤ ᱠᱚᱯᱮ ᱪᱟᱥᱮᱜᱼᱟ, ᱟᱞᱮ ᱴᱷᱮᱱ ᱦᱚᱸ ᱡᱩᱫᱤ ᱛᱟᱦᱮᱸ ᱠᱚᱜᱼᱟ ᱛᱟᱦᱞᱮ ᱠᱤᱨᱤᱧ ᱟᱹᱠᱷᱨᱤᱧ ᱫᱚ ᱵᱟᱝ ᱜᱟᱱᱚᱜ ᱫᱚ, ᱚᱱᱟᱛᱮ ᱟᱞᱮ ᱥᱮᱫ ᱫᱚ ᱵᱟᱹᱪᱩᱜᱼᱟ ᱟᱞᱮ ᱞᱮ ᱠᱤᱨᱤᱧ ᱜᱮᱭᱟ᱾
ᱚᱱᱟ ᱢᱟ ᱦᱮᱸ ᱜᱮ᱾
ᱦᱚᱸ ᱛᱟᱦᱞᱮ ᱪᱟᱥ ᱵᱟᱥ ᱫᱚ ᱵᱷᱟᱹᱜᱤ ᱜᱮ ᱦᱩᱭᱩᱜ ᱛᱟᱯᱮ ᱜᱮᱭᱟ, ᱟᱫᱚ ᱪᱷᱩᱴᱟᱹᱜ ᱜᱮᱭᱟ ᱯᱮ ᱥᱮ ᱵᱟᱝᱟ?
ᱦᱮᱸ ᱠᱟᱹᱢᱤ ᱟᱫᱚ ᱵᱟᱢ ᱦᱳᱭᱳᱜᱼᱟ᱾
ᱚ ᱟᱵᱤᱱ ᱫᱚᱵᱤᱱ ᱯᱟᱲᱦᱟᱜ ᱠᱟᱱᱟ, ᱱᱚᱶᱟ ᱟᱵᱚᱣᱟᱜ ᱯᱟᱹᱨᱥᱤ ᱟᱲᱟᱝ ᱛᱮᱜᱮ?
ᱵᱟᱝ ᱚᱱᱟ ᱛᱮᱫᱚ ᱵᱟᱹᱞᱤᱧ ᱯᱟᱲᱦᱟᱜ ᱠᱟᱱᱟ᱾
ᱚᱻ ᱟᱫᱚ ᱵᱟᱲᱟᱭ ᱜᱮᱭᱟᱵᱤᱱ ᱥᱮ ᱵᱟᱝᱟ ᱚᱝᱠᱟ ᱚᱠᱷᱚᱨ ᱠᱚ
ᱦᱮᱸ ᱚᱱᱟ ᱯᱟᱲᱦᱟᱣ ᱫᱚᱞᱤᱧ ᱵᱟᱲᱟᱭ ᱜᱮᱭᱟ, ᱟᱵᱚᱣᱟᱜ ᱯᱟᱹᱨᱥᱤ ᱟᱹᱲᱟᱹ ᱯᱩᱨᱟᱹ ᱯᱟᱲᱦᱟᱣ ᱫᱚᱞᱤᱧ ᱵᱟᱲᱟᱭ ᱜᱮᱭᱟ᱾
ᱦᱮᱸ ᱚᱱᱟ ᱫᱚ ᱫᱚᱨᱠᱟᱨ ᱜᱮ ᱵᱟᱢ ᱯᱟᱲᱦᱟᱜ ᱨᱮᱦᱚᱸ᱾
ᱚᱱᱟ ᱢᱟ ᱦᱮᱸ ᱫᱚᱨᱠᱟᱨ ᱜᱮᱭᱟ, ᱚᱱᱟ ᱥᱮᱬᱟ ᱡᱚᱝ ᱡᱮᱦᱮᱛᱩ ᱟᱵᱚᱣᱟᱜ ᱠᱟᱱᱟ᱾ ᱟᱹᱵᱤᱱ ᱵᱤᱱ ᱯᱟᱲᱦᱟᱣ ᱠᱟᱱ ᱜᱮᱭᱟ?
ᱵᱟᱝᱟ ᱟᱹᱞᱤᱧ ᱦᱚᱸ ᱚᱱᱟ ᱛᱮᱫᱚ ᱯᱟᱲᱦᱟᱣ ᱵᱟᱝ ᱦᱩᱭ ᱠᱟᱱᱟ, ᱟᱨ ᱛᱚᱠᱷᱚᱱ ᱫᱚ ᱥᱮᱨᱚᱠᱚᱢ ᱩᱱᱟᱹᱜ ᱢᱟᱪᱮᱫ ᱠᱚᱦᱚᱸ ᱵᱟᱠᱚ ᱛᱟᱦᱮᱸ ᱞᱮᱱᱟ ᱥᱮ ᱡᱮ ᱥᱮᱬᱟᱭᱟᱹᱞᱤᱧ ᱢᱮᱱᱛᱮᱜ᱾
ᱦᱟᱸ᱾
ᱱᱤᱛᱚᱜ ᱡᱟᱭ ᱦᱳᱠ, ᱱᱤᱛᱚᱜ ᱠᱚ ᱚᱰᱚᱝ ᱟᱠᱟᱱᱟ ᱠᱚ ᱟᱹᱰᱤ ᱜᱟᱱ ᱜᱮ, ᱛᱟᱨᱯᱚᱨ ᱤᱥᱠᱩᱞ ᱠᱚᱨᱮ ᱦᱚᱸ ᱴᱩᱠ ᱴᱟᱠ ᱠᱚ ᱥᱮᱬᱟ ᱟᱠᱚ ᱠᱟᱱ ᱜᱮᱭᱟ, ᱩᱱ ᱥᱚᱢᱚᱭ ᱫᱚ ᱵᱟᱝ ᱛᱟᱦᱮᱸᱜ ᱠᱟᱱᱟ ᱥᱮ ᱡᱮᱱᱱᱚ᱾ ᱵᱟᱝ ᱯᱟᱲᱦᱟᱣ ᱦᱩᱭ ᱟᱠᱟᱱᱟ, ᱛᱚᱵᱮ ᱱᱤᱛᱚᱜ ᱫᱚ ᱡᱚᱛᱚ ᱜᱮᱞᱤᱧ ᱥᱮᱬᱟ ᱟᱠᱟᱫᱟ᱾
ᱟᱨ ᱱᱮᱛᱟᱨ ᱫᱚ
ᱠᱚᱨᱚᱱ ᱵᱮᱠᱚᱨᱚᱱ ᱴᱟᱜ ᱤᱫᱤ ᱠᱟᱛᱮᱫ ᱦᱟᱹᱯᱤ ᱧᱚᱜ ᱞᱤᱧ ᱵᱟᱲᱟᱭᱟ ᱚᱱᱟ᱾
ᱦᱮᱸ ᱟᱫᱚ ᱚᱱᱟ ᱨᱮᱱᱟᱜ ᱵᱮᱠᱚᱨᱚᱱ ᱫᱚ ᱠᱟᱹᱡ ᱡᱟᱞᱟ ᱧᱚᱜ ᱜᱮᱭᱟ ᱛᱚ᱾ ᱚᱱᱟ ᱵᱟᱝᱞᱟ ᱵᱮᱠᱚᱨᱚᱱ ᱡᱮᱢᱚᱱ ᱚᱱᱟ ᱦᱚᱸ ᱚᱱᱠᱟ ᱜᱮ᱾ ᱚᱱᱟ ᱵᱮᱠᱚᱨᱚᱱ ᱫᱚ ᱠᱟᱹᱡ ᱡᱚᱴᱤᱞ ᱧᱚᱜ ᱜᱮ ᱛᱟᱦᱮᱱᱟ᱾ ᱡᱷᱚ ᱛᱚ ᱨᱮᱱᱟᱜ ᱜᱮ, ᱱᱟ ᱤᱝᱞᱤᱥ ᱨᱮᱱᱟᱜ ᱛᱟᱢ, ᱵᱟᱝᱞᱟ ᱨᱮᱱᱟᱜ ᱛᱟᱢ᱾ ᱚᱱᱟ ᱜᱮᱛᱚ ᱠᱟᱹᱡ ᱡᱚᱴᱤᱞ ᱧᱚᱜ ᱜᱮ ᱵᱩᱡᱷᱟᱹᱜᱼᱟ, ᱵᱟᱠᱷᱟᱡ ᱫᱚ ᱯᱟᱲᱦᱟᱣ ᱠᱚ ᱫᱚ ᱥᱚᱦᱚᱡ ᱜᱮᱭᱟ᱾
ᱦᱳᱭ ᱦᱳᱭ ᱦᱳᱭ᱾
ᱛᱚ ᱟᱹᱵᱤᱱ ᱫᱚ ᱛᱤᱱᱟᱹᱜ ᱵᱤᱱ ᱯᱟᱲᱦᱟᱣ ᱟᱠᱟᱫ ᱛᱮ ᱱᱤᱛᱚᱜ?
ᱛᱟᱨᱯᱚᱨ
ᱦᱟᱸ?
ᱛᱟᱨᱯᱚᱨ ᱢᱟ ᱞᱟᱹᱭ ᱵᱤᱱ᱾
ᱟᱵᱤᱱ ᱫᱚ ᱱᱤᱛᱚᱜ ᱫᱚ ᱪᱮᱜ ᱨᱮᱵᱤᱱ ᱚᱞᱚᱜ ᱠᱟᱱᱟ, ᱚᱝᱠᱟ ᱵᱤᱫᱽᱫᱟᱹᱜᱟᱲ ᱨᱮᱥᱮ ᱢᱟᱲᱟᱲᱝ ᱵᱤᱫ ᱢᱟᱨᱟᱝ ᱵᱤᱫᱽᱫᱟᱹᱜᱟᱲ ᱨᱮ?
ᱢᱟᱨᱟᱝ ᱵᱤᱫᱽᱫᱟᱹᱜᱟᱲ ᱨᱮᱞᱤᱧ ᱚᱞᱚᱜ ᱠᱟᱱᱟ᱾
ᱚ ᱟᱪᱪᱷᱟ ᱛᱟᱦᱟᱞᱮ ᱚ᱾
ᱟᱵᱤᱱ ᱫᱚ?
ᱟᱞᱤᱧ ᱫᱚ ᱵᱤᱫᱽᱫᱟᱹᱜᱟᱲ ᱨᱮ᱾
ᱦᱮᱸ᱾
ᱥᱮᱴᱮᱨ ᱯᱮᱭᱟᱞᱮ ᱦᱟᱸᱜ ᱟᱞᱮ ᱦᱚᱸ᱾
ᱦᱚᱸ ᱦᱚᱸ᱾ ᱟ ᱟᱯᱮᱭᱟᱜ ᱟᱛᱳ ᱫᱤᱥᱚᱢ ᱫᱚ ᱚᱠᱟᱥᱮᱜ?
ᱟᱞᱮ ᱫᱚ ᱵᱤᱨ ᱫᱤᱥᱚᱢ ᱦᱚᱲ᱾
ᱦᱚᱸ᱾ ᱟᱯᱮ ᱥᱮᱜ ᱜᱮ ᱱᱟᱯᱟᱭ ᱜᱮᱭᱟ ᱵᱤᱨ ᱫᱤᱥᱚᱢ ᱦᱚᱭ᱾ ᱪᱮᱬᱮ ᱠᱚ ᱢᱤᱨᱩ ᱠᱚ ᱢᱮᱱᱟᱜ ᱠᱚᱣᱟ᱾ ᱟᱞᱮ ᱥᱮᱫ ᱨᱮ ᱚᱱᱛᱮ ᱪᱤᱞᱤ ᱦᱚᱸ ᱵᱟᱹᱱᱩᱜ ᱠᱚᱣᱟ ᱚᱱᱠᱟᱱ ᱡᱤᱵᱽᱼᱡᱤᱭᱟᱹᱞᱤ ᱠᱚᱫᱚ ᱞᱟᱹᱤ ᱞᱮᱠᱷᱟᱱᱡ᱾
ᱦᱚᱸ ᱪᱟᱞᱟᱣ ᱠᱟᱛᱮᱜ ᱫᱟᱨᱮ ᱠᱚ ᱨᱚᱦᱚᱭ ᱥᱩᱨᱩᱭ ᱵᱤᱱ ᱴᱷᱤᱠ ᱟᱪᱷᱮ, ᱟᱠᱚᱛᱜᱮ ᱠᱚ ᱦᱤᱡᱩᱜᱼᱟ ᱪᱮᱬᱮᱸ ᱠᱚ᱾
ᱦᱮᱸ ᱟᱫᱚ ᱱᱤᱡᱮ ᱫᱟᱨᱮ ᱨᱚᱦᱚᱭᱟ ᱟᱨ ᱮᱴᱟᱜ ᱦᱚᱲ ᱢᱟᱜᱟᱭ, ᱚᱱᱟ ᱜᱮᱛᱚ ᱟᱫᱚ ᱡᱷᱚᱛᱚ ᱦᱚᱲ ᱢᱟᱱᱮ ᱢᱤᱫᱦᱚᱲ ᱥᱩᱫᱷᱨᱟᱹᱣ ᱞᱮᱠᱷᱟᱡ ᱫᱚ ᱵᱟᱝ ᱦᱩᱭᱩᱜᱼᱟ ᱛᱚ, ᱡᱷᱚᱛᱚ ᱦᱚᱲ ᱥᱟᱱᱟᱢ ᱦᱚᱲ ᱥᱩᱫᱷᱨᱟᱹᱣ ᱫᱚᱨᱠᱟᱨ᱾
ᱦᱮᱸ᱾
ᱵᱟᱝᱟ ᱚᱱᱟ ᱡᱮᱡᱟᱨᱟᱜ ᱵᱟᱹᱫᱽ ᱠᱚᱨᱮ ᱠᱚ ᱨᱚᱦᱚᱭ ᱠᱮᱫᱟ ᱠᱚ ᱫᱟᱨᱮ ᱠᱚ᱾ ᱠᱟ ᱨᱚᱦᱚᱭ ᱵᱤᱱ᱾ ᱚᱱᱟ ᱫᱚ ᱪᱮᱫᱟᱜ-ᱮ ᱢᱟᱜ-ᱟ ᱦᱚᱲ ᱫᱚ᱾
ᱦᱚᱲ ᱫᱚ ᱵᱟᱭ ᱢᱟᱜ-ᱟ, ᱟᱫᱚ ᱱᱤᱡᱮᱨᱟᱜ ᱢᱤᱫᱴᱮᱡ ᱡᱟᱭᱜᱟ ᱛᱮ ᱫᱟᱨᱮ ᱨᱚᱦᱚᱭ ᱞᱮᱠᱷᱟᱡ ᱦᱩᱭᱩᱜ ᱛᱚ ᱟ ᱟᱭᱢᱟ ᱧᱚᱜ ᱡᱟᱭᱜᱟ ᱨᱮ ᱫᱟᱨᱮ ᱵᱟᱢ ᱨᱚᱦᱚᱭ ᱠᱟᱹᱡ ᱢᱟᱨᱟᱝᱧᱚᱜ ᱛᱮ᱾ ᱦᱚᱯᱚᱱ ᱦᱚᱯᱚᱱ ᱡᱟᱭᱜᱟ ᱨᱮᱫᱚ ᱨᱚᱦᱚᱭ ᱠᱟᱛᱮ ᱫᱚ ᱵᱟᱝ ᱦᱩᱭᱩᱜᱼᱟ ᱦᱟᱸᱜ᱾ ᱛᱚ ᱟᱯᱮᱥᱮᱫ ᱪᱮᱫᱠᱟ ᱡᱤᱵᱽᱡᱤᱭᱟᱹᱞᱤ ᱠᱚ ᱢᱮᱱᱟᱜ ᱠᱚᱣᱟ? ᱧᱮᱞ ᱡᱚᱝ ᱛᱮᱱᱟᱜ ᱚᱱᱠᱟ ᱱᱟᱯᱟᱭ ᱧᱚᱜ? ᱦᱮᱞᱳ᱾